ᱨᱚᱲ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱚ ᱢᱟ ᱛᱟᱦᱚᱞᱮ ᱜᱟᱞᱢᱟᱨᱟᱣ ᱠᱚ ᱞᱟᱹᱭ ᱛᱟᱞᱟᱝ ᱢᱮ ᱾
ᱦᱳᱭ ᱜᱟᱞᱢᱟᱨᱟᱣ ᱫᱚ ᱞᱟᱹᱭ ᱞᱟᱹᱭᱮᱜ ᱜᱤᱭᱟᱹᱧ ᱵᱟᱝ ᱫᱚ ᱵᱟᱝ ᱾ ᱟᱫᱚ ᱪᱮᱫ ᱞᱮᱠᱟ ᱪᱚᱝ ᱦᱚᱸ ᱟᱭ-ᱯᱷᱳᱱ ᱠᱚᱨᱮᱱᱟᱜ ᱜᱟᱞᱢᱟᱨᱟᱣ ᱠᱚᱠᱚ ᱞᱟᱹᱭ ᱮᱫ ᱛᱟᱵᱚᱱᱟ ᱚᱱᱟ ᱜᱮ ᱠᱷᱟᱞᱤ ᱟᱭ-ᱯᱷᱳᱱ ᱦᱚᱲ ᱜᱮ ᱠᱟᱹᱢᱤ ᱠᱚ ᱮᱢᱟ ᱠᱚᱣᱟ ᱵᱟᱝ?
ᱦᱮᱸ ᱦᱮᱸ ᱪᱮᱫ ᱠᱟᱹᱢᱤ ᱠᱟᱱᱛᱮ ᱱᱤᱭᱟᱹ ᱫᱚ?
ᱪᱮᱫ ᱠᱚ ᱠᱟᱹᱢᱤ ᱪᱚ ᱚᱱᱟ ᱜᱮ ᱠᱷᱟᱹᱞᱤ ᱞᱟᱹᱭ ᱫᱟᱭ ᱡᱟᱦᱟᱸᱭ ᱠᱚ ᱟᱭ-ᱯᱷᱳᱱ ᱦᱮᱱᱟᱜ ᱠᱟᱜ ᱛᱟᱯᱮ ᱨᱮᱫᱚ ᱩ ᱩᱱᱠᱩ ᱫᱚ ᱤᱧ ᱥᱟᱞᱟᱜ ᱜᱟᱞᱢᱟᱨᱟᱣ ᱯᱮ ᱟᱞᱟᱫᱟ ᱞᱮᱠᱟᱛᱮ, ᱩᱱᱠᱩ ᱠᱚ ᱮᱢᱟ ᱠᱚᱣᱟ ᱟᱞᱟᱫᱟ ᱠᱟᱹᱢᱤ ᱾
ᱚ ᱦᱩᱭ ᱫᱟᱲᱮᱭᱟᱜ-ᱟ ᱟᱵᱚ ᱚᱱᱟ ᱟᱵᱚ ᱚᱱᱟ ᱯᱟᱥᱮ ᱢᱮᱥ ᱨᱮᱛᱚ ᱢᱤᱫᱴᱟᱝ ᱜᱤᱫᱽᱨᱟᱹᱣᱟᱜ ᱢᱮᱱᱟᱜ-ᱟ ᱛᱚ ᱾ ᱟᱥᱟᱞᱚᱛᱟ ᱨᱮ ᱾
ᱚ ᱦᱚᱸ ᱢᱟᱱᱮ ᱟᱭ-ᱯᱷᱳᱱ ᱴᱩᱭᱮᱞᱵᱷ ᱠᱷᱚᱱᱟᱜ ᱟᱨᱚ ᱪᱮᱛᱟᱱ ᱟᱫᱚ ᱞᱟᱛᱟᱨ ᱥᱮᱫ ᱫᱚ ᱵᱟᱝ, ᱠᱷᱟᱹᱞᱤ ᱟᱭ-ᱯᱷᱳᱱ ᱦᱩᱭ ᱞᱮᱱᱠᱷᱟᱱ ᱫᱚ ᱵᱟᱝ ᱜᱟᱱᱚᱜ-ᱟ ᱾
ᱚ, ᱟᱭ-ᱯᱷᱳᱱ ᱨᱮᱱᱟᱜ ᱦᱚᱸ ᱢᱟᱱᱮ ᱪᱮᱛᱟᱱ ᱢᱟᱱᱮ ᱵᱷᱟᱞᱮ ᱤᱭᱟᱹ ᱾
ᱦᱩᱸ ᱦᱩᱸ ᱵᱷᱟᱞᱮ ᱢᱚᱰᱮᱞ ᱾
ᱱᱤᱭᱟᱹ ᱱᱤᱭᱟᱹ ᱮᱴᱟᱜ ᱠᱷᱚᱱᱟᱜ ᱥᱮ ᱱᱤᱭᱟᱹ ᱠᱷᱚᱱᱟᱜ ᱜᱮ?
ᱦᱩᱸ, ᱱᱤᱭᱟᱹ ᱠᱷᱚᱱᱟᱜ ᱜᱮᱭᱟ ᱱᱤᱭᱟᱹ ᱠᱷᱚᱱᱟᱜ ᱜᱮ ᱪᱮᱫ ᱠᱟᱱ ᱠᱟᱹᱢᱤ ᱪᱚ ᱚᱱᱟ ᱜᱮ ᱵᱟᱝ ᱤᱧ ᱵᱟᱰᱟᱭ ᱛᱤᱭᱟᱹᱜ ᱫᱟᱲᱮᱜ ᱠᱟᱱᱟ ᱾
ᱦᱩᱸ ᱾
ᱡᱟᱭᱦᱳᱠ᱾
ᱦᱮᱸ ᱟᱫᱚᱢ ᱪᱮᱠᱟᱭᱟ ᱵᱟᱹᱱᱩᱜ-ᱟ᱾
ᱦᱩᱸ ᱮᱭᱟ ᱨᱮᱸᱜᱮᱡ ᱦᱚᱲ ᱚᱠᱟᱨᱮ ᱟᱫᱚᱢ ᱛᱟᱦᱮᱱᱟ ᱢᱟ ᱟᱞᱮ ᱢᱮ᱾ ᱠᱤᱥᱟᱹᱬ ᱦᱚᱲ ᱴᱷᱮᱱ ᱜᱮᱛᱚ ᱱᱚᱣᱟ ᱫᱚ ᱛᱟᱦᱮᱱᱟ᱾
ᱦᱩᱸ ᱠᱤᱥᱟᱹᱬ ᱦᱚᱲ ᱴᱷᱮᱱ ᱜᱮᱛᱚ ᱚᱱᱟ ᱠᱚᱫᱚ ᱡᱤᱱᱤᱥ ᱫᱚ᱾
ᱠᱤᱥᱟᱹᱬ ᱦᱚᱲ ᱜᱮᱠᱚ ᱠᱤᱥᱟᱹᱬᱚᱜ-ᱟ ᱨᱮᱸᱜᱮᱡ ᱦᱚᱲ ᱫᱚ ᱨᱮᱸᱜᱮᱡ ᱜᱮᱢ ᱛᱟᱦᱮᱱᱟ᱾
ᱛᱟᱦᱮᱱᱟ ᱥᱮᱭ ᱛᱟ ᱠᱟᱱᱟ᱾
ᱚᱱᱟ ᱮᱠᱷ ᱮᱠᱷᱚᱱ ᱵᱷᱟᱞᱮ ᱫᱟᱢ ᱛᱚ ᱚᱱᱟ ᱦᱚᱸ ᱡᱟᱱᱤᱡ᱾
ᱦᱮᱸ ᱵᱟᱠᱷᱟᱱ ᱫᱚ ᱱᱟᱭ ᱱᱟᱭ ᱠᱚᱨᱮ ᱩ ᱢᱤᱫ ᱞᱟᱠᱷ ᱠᱩᱲᱤ ᱤᱱᱠᱟᱹ ᱡᱟᱹᱱᱤᱡ ᱪᱚ᱾ ᱛᱟᱦᱚᱞᱮ᱾ ᱟᱫᱚ ᱡᱟᱭ ᱦᱳᱠ ᱩᱞ, ᱟᱵᱟᱲᱟ, ᱡᱚᱡᱚ ᱦᱮᱸ ᱦᱮᱸ ᱩᱞ, ᱟᱢᱵᱲᱟ, ᱡᱚᱡᱚ ᱠᱚᱜᱮ ᱡᱚᱢ ᱦᱩᱭᱩᱜ-ᱟ ᱟᱨᱠᱤ᱾ ᱰᱟᱹᱲᱠᱟᱹ ᱦᱟᱹᱠᱩ ᱟᱸᱡᱮᱫ ᱠᱚ ᱦᱩᱭᱩᱜ-ᱟ᱾
ᱟᱢᱵᱲᱟᱧ ᱧᱮᱞ ᱫᱚ ᱛᱮᱦᱮᱧ ᱜᱟᱯᱟ ᱮᱠᱴᱩ ᱡᱚᱸ ᱟᱠᱟᱱ ᱜᱮᱭᱟ, ᱩᱞ ᱩᱞ ᱫᱚ ᱪᱟᱵᱟ ᱞᱮᱠᱟ ᱪᱟᱵᱟ ᱡᱮ ᱪᱟᱵᱟ ᱧᱚᱜ ᱠᱟᱱᱟ᱾ ᱟᱢᱲᱟ ᱦᱮᱸᱜ-ᱮ ᱦᱟᱸᱜ ᱡᱚᱜ ᱠᱟᱱᱟᱧ ᱧᱮᱞ ᱠᱮᱫᱟ᱾ ᱟᱨ ᱡᱚᱡᱚ ᱢᱟ ᱯᱚᱴᱚᱞᱟ ᱪᱷᱟᱲᱟ ᱩᱯᱟᱹᱭ ᱵᱟᱹᱱᱩᱜ ᱱᱤᱛᱚᱜ ᱫᱚ᱾
ᱦᱳᱭ, ᱦᱳᱭ ᱦᱳᱭ᱾
ᱫᱟᱠᱟ ᱫᱚ ᱛᱤᱱ ᱵᱟᱨ ᱡᱚᱢ ᱦᱩᱭ ᱟᱠᱟᱱᱟ ᱢᱤᱫ ᱫᱷᱟᱣ ᱜᱮᱥᱮ ᱵᱟᱨ ᱵᱮᱞᱟ?
ᱢᱤᱫ ᱫᱷᱟᱣ ᱜᱮ, ᱱᱟᱥᱮᱱᱟᱜ ᱠᱚᱪᱩᱲᱤ ᱠᱚ ᱡᱚᱢ ᱦᱩᱭ ᱞᱮᱱ ᱛᱟᱦᱮᱸᱱᱟ᱾
ᱟᱨᱚ ᱥᱮᱭ ᱧᱤᱫᱟᱹ ᱦᱟᱝ?
ᱦᱩᱸ᱾
ᱛᱩᱵᱩ ᱴᱩᱵᱩ ᱦᱩᱭ ᱠᱟᱱᱟ?
ᱦᱮᱸ ᱥᱟᱱᱟᱢᱟᱜ ᱜᱮ ᱦᱩᱭ ᱠᱟᱱᱟ᱾
ᱚ ᱤᱧ ᱫᱚ ᱟᱹᱨᱤᱧ ᱛᱩᱯᱩᱜᱼᱟ, ᱱᱤᱛᱳᱜ ᱛᱩᱯᱩᱱ ᱦᱩᱭᱩᱜᱼᱟ ᱦᱟᱸᱜ ᱱᱤᱭᱟᱹ ᱵᱟᱨ ᱯᱩᱨᱟᱹᱣ ᱠᱟᱛᱮᱜ ᱠᱷᱟᱱ ᱜᱮ ᱛᱩᱯᱩᱜ ᱦᱩᱭᱩᱜᱼᱟ ᱚᱱᱟ ᱚᱱᱟ ᱫᱚ ᱫᱟᱜ ᱧᱩᱨᱩᱜ ᱠᱟᱱ ᱛᱟᱦᱮᱱᱟ ᱥᱮ ᱚᱱᱟ ᱠᱚᱢᱤ ᱦᱤᱡᱩᱜ ᱠᱟᱱ ᱛᱟᱦᱮᱱᱟ, ᱛᱟᱦᱞᱮ ᱤᱧᱦᱚᱧ ᱢᱮᱱ ᱫᱟ ᱱᱩᱠᱤᱱ ᱥᱟᱵ ᱜᱚᱲᱚ ᱵᱟᱲᱟ ᱠᱤᱱ ᱦᱩᱭᱩᱜ ᱠᱟᱱ ᱛᱟᱦᱮᱱᱟ ᱚᱱᱟ ᱤᱭᱟᱹ ᱠᱚ ᱟ ᱛᱟᱦᱞᱤᱧ ᱡᱚᱛᱚ ᱯᱩᱨᱟᱹᱣ ᱠᱟᱱᱟ ᱟᱫᱚ ᱢᱟᱱᱮ ᱥᱤᱞᱯᱤᱧ ᱠᱚ ᱨᱚᱝ ᱫᱟ᱾
ᱱᱚᱣᱟ ᱥᱤᱞᱯᱤᱧ ᱠᱚ ᱨᱚᱝ ᱫᱟ ᱵᱟᱝ? ᱴᱟᱭᱞᱤᱥ ᱵᱚᱭᱥᱟᱹᱣ ᱦᱩᱭ ᱠᱟᱱᱟ?
ᱦᱮᱸ ᱡᱷᱚᱛᱚ ᱦᱩᱭ ᱠᱟᱱᱟ ᱚᱱᱟ ᱠᱚᱫᱚ, ᱚᱱᱟ ᱚᱲᱟᱜ ᱨᱮᱱᱟᱜ ᱚᱲᱟᱜ ᱵᱚᱞᱚᱜ ᱫᱩᱣᱟᱹᱨ ᱟᱨ ᱢᱮᱱ ᱜᱮᱴ ᱢᱟᱱᱮ ᱨᱟᱪᱟ ᱵᱟᱭᱨᱮ ᱨᱮᱱᱟᱜ ᱢᱮᱱ ᱜᱮᱴ ᱚᱱᱟ ᱦᱟᱸᱜ ᱜᱟ ᱢᱮᱱᱜᱮᱴ ᱫᱚ ᱜᱟᱯᱟ ᱠᱚ ᱨᱚᱝᱼᱟ᱾
ᱟᱢ ᱵᱟᱠᱳᱞ ᱠᱟᱫᱟᱢ ᱥᱮ ᱮᱢᱱᱤ ᱜᱮ ᱢᱟᱱᱮ ᱤᱭᱟᱹ ᱚᱲᱟᱜ ᱞᱮᱠᱟ ᱨᱳᱰ ᱫᱷᱟᱨᱮᱱᱟᱜ ᱚᱲᱟᱜ ᱞᱮᱠᱟᱢ ᱚᱲᱟᱜ ᱠᱟᱫᱟ?
ᱦᱮᱸ ᱨᱳᱰ ᱫᱷᱟᱨᱮᱱᱟᱜ ᱚᱲᱟᱜ ᱞᱮᱠᱟᱜ ᱜᱮ, ᱯᱮᱭᱟ ᱨᱩᱢ ᱢᱮᱱᱟᱜᱼᱟ, ᱢᱤᱫᱴᱟᱝ ᱰᱟᱭᱱᱤᱝ ᱠᱤᱪ ᱪᱤᱱ ᱢᱮᱱᱟᱜᱼᱟ, ᱢᱤᱫᱴᱟᱝ ᱵᱟᱛᱷᱨᱩᱢ ᱤᱱᱟᱹᱜᱮ᱾
ᱟᱨ ᱵᱟᱠᱷᱳᱞ ᱫᱚ ᱵᱟᱢ ᱵᱮᱱᱟᱣ ᱠᱟᱫᱟ ᱵᱟᱠᱷᱳᱞ?
ᱵᱟᱠᱷᱳᱞ ᱦᱮᱸ ᱚᱱᱟ ᱠᱚ ᱵᱮᱱᱟᱣ ᱡᱷᱚᱛᱚ ᱵᱮᱱᱟᱣ ᱦᱩᱭ ᱟᱠᱟᱱᱟ᱾
ᱟᱪᱪᱷᱟ ᱟᱪᱪᱷᱟ ᱟᱪᱪᱷᱟ, ᱛᱤᱱ ᱢᱟᱨᱟᱝ ᱚᱸᱰᱮ ᱫᱚ ᱤᱭᱟᱹ ᱫᱚᱢ ᱫᱚᱦᱚ ᱠᱟᱣᱱᱤᱡ-ᱟ? ᱚᱱᱟ ᱯᱟᱹᱪᱨᱤ ᱮᱥᱮᱫ᱾
ᱡᱟᱭᱜᱟ ᱦᱮᱸ ᱵᱟᱝ ᱞᱟᱹᱴᱩ ᱜᱮᱭᱟ, ᱵᱷᱟᱞᱮ ᱜᱮ ᱨᱚᱦᱚᱭ ᱠᱚᱫᱚ ᱡᱟᱦᱟᱱᱟᱜ ᱠᱚ ᱨᱚᱦᱚᱭ ᱯᱷᱚᱦᱟᱭ ᱫᱚ ᱫᱚᱢᱮ ᱠᱤᱪᱷᱩ ᱜᱮ ᱜᱟᱱᱚᱜᱼᱟ᱾
ᱟᱨ ᱯᱟᱨᱠᱤᱝ ᱠᱚ?
ᱦᱮᱸ ᱯᱟᱨᱠᱤᱝ ᱞᱟᱹᱜᱤᱫ ᱦᱚᱸ ᱡᱟᱭᱜᱟ ᱢᱮᱱᱟᱜᱼᱟ᱾ ᱛᱟᱨᱯᱚᱨ ᱫᱟᱨᱮ ᱠᱚ ᱨᱚᱦᱚᱭ ᱞᱟᱹᱜᱤᱫ ᱦᱚᱸ ᱡᱟᱭᱜᱟ ᱢᱮᱱᱟᱜᱼᱟ, ᱡᱟᱦᱟᱱᱟᱜ ᱠᱚ ᱫᱚᱦᱚ ᱵᱟᱲᱟ ᱠᱚ ᱟᱨᱚ ᱵᱟᱭᱨᱮ ᱨᱮ ᱛᱚ ᱟᱨᱚ ᱵᱟᱨᱟ ᱵᱟᱨᱭᱟ ᱵᱟᱛᱷᱨᱩᱢ ᱢᱮᱱᱟᱜᱼᱟ᱾
ᱟᱪᱪᱷᱟ ᱟᱪᱪᱷᱟ ᱡᱟᱭ ᱦᱳᱠ ᱮᱭᱟ ᱱᱤᱛᱚᱜ ᱫᱚ ᱵᱟᱛᱷᱨᱩᱢ ᱫᱚ ᱢᱟᱨᱟᱝ ᱠᱟᱹᱢᱤ ᱠᱟᱱ ᱜᱮᱭᱟ ᱚᱱᱟ ᱜᱮ᱾
ᱦᱩᱸ ᱚᱱᱟᱜᱮ ᱟᱥᱚᱞ ᱟᱨᱚ ᱱᱤᱭᱟᱹ ᱠᱚ ᱫᱚ ᱠᱟᱹᱴᱤᱡ ᱡᱟᱭᱜᱟ ᱛᱟᱦᱚᱞᱮ ᱯᱮᱲᱟ ᱦᱚᱲ ᱠᱚ ᱠᱳᱱᱳ ᱠᱟᱨᱚᱱ ᱵᱚᱥᱚ ᱢᱟᱱᱮ ᱮᱠᱴᱩ ᱰᱷᱮᱨ ᱧᱚᱜ ᱠᱚ ᱦᱮᱡ ᱞᱮᱱ ᱠᱷᱟᱡ ᱛᱟᱦᱚᱞᱮ ᱛᱟᱦᱮᱸ ᱫᱚᱢ ᱛᱟᱦᱮᱸ ᱫᱟᱲᱮᱭᱟᱜ ᱜᱮᱭᱟᱢ ᱚᱲᱟᱜ ᱨᱮᱫᱚ ᱟᱫᱚ ᱚᱱᱮ ᱵᱟᱛᱷᱨᱩᱢ ᱜᱮ ᱦᱟᱜ ᱥᱚᱢᱚᱥᱥᱟ ᱢᱤᱫᱴᱟᱝ ᱚᱲᱟᱜ ᱵᱷᱤᱛᱤᱨ ᱨᱮᱫᱚ ᱵᱟᱭᱨᱮ ᱨᱮ ᱛᱟᱦᱮᱱ ᱠᱷᱟᱡ ᱫᱚ ᱡᱚᱠᱷᱚᱱ ᱛᱚᱠᱷᱚᱱ ᱢᱤᱫᱴᱟᱜ ᱤᱭᱟᱹ ᱩᱭᱩᱵ ᱵᱮᱵᱚᱦᱟᱨ ᱠᱚ ᱜᱟᱱᱚᱜᱼᱟ᱾
ᱴᱷᱤᱠ ᱴᱷᱤᱠ ᱟᱨ ᱚᱲᱟᱜ ᱫᱚ ᱡᱮᱱ ᱯᱟᱨᱥᱚᱱᱟᱞ ᱞᱮᱠᱟᱛᱮ ᱛᱟᱦᱮᱱᱟ ᱟᱫᱚ ᱚᱱᱟᱴᱟᱜ ᱦᱚᱸᱛᱚ ᱢᱟᱱᱮ ᱦᱚᱲ ᱦᱚᱸ ᱚᱱᱠᱟ ᱵᱟᱠᱚ ᱤᱭᱟᱹ ᱫᱟᱲᱮᱜᱼᱟ᱾ ᱡᱟᱦᱟᱸᱭ ᱡᱟᱦᱟᱸᱴᱟᱜ ᱨᱮᱜᱮ ᱵᱷᱟᱹᱜᱮ ᱠᱚᱢᱯᱷᱚᱨᱴᱮᱵᱚᱞ ᱟᱹᱭᱠᱟᱹᱜᱣᱟ ᱩᱱᱤ ᱚᱱᱟᱴᱟᱜ ᱨᱮᱜᱮ, ᱥᱮ ᱪᱮᱫ?
ᱦᱮᱸ ᱱᱚ ᱱᱚᱰᱮ ᱢᱚᱴᱟ ᱢᱩᱴᱤ ᱟᱵᱚ ᱥᱟᱱᱛᱟᱲ ᱯᱮᱭᱟ ᱟᱞᱮ ᱟᱞᱮ ᱱᱤᱭᱟᱹ ᱯᱮᱭᱟ ᱯᱩᱱᱭᱟ ᱜᱟᱱ ᱠᱚ ᱚᱲᱟᱜ ᱟᱠᱟᱫᱟ᱾ ᱯᱮᱭᱟ ᱯᱩᱱᱭᱟ ᱜᱟᱱ᱾ ᱦᱮᱸ ᱯᱟᱥᱮ ᱨᱮᱜᱮ᱾ ᱢᱟᱱᱮ ᱱᱚᱸᱰᱮ ᱫᱚ ᱪᱮᱫ ᱞᱮᱠᱟ ᱢᱟᱱᱮ ᱚᱱᱮ ᱟᱵᱳ ᱠᱩᱲᱟ ᱠᱚᱨᱮ ᱚᱱᱮ ᱟᱹᱛᱩ ᱠᱚ ᱵᱟᱝ ᱢᱮᱱᱟᱜᱼᱟ?
ᱦᱮᱸ ᱦᱮᱸ᱾
ᱚᱱᱮ ᱚᱱᱠᱟ ᱠᱚᱞᱚᱱᱤ ᱴᱟᱭᱤᱯ ᱚᱱᱮ ᱚᱱᱠᱟ ᱜᱮ᱾ ᱵᱷᱟᱞᱮ ᱠᱚ ᱚᱲᱟᱜ ᱯᱮᱨᱮᱡ ᱠᱮᱫᱟ ᱮᱠᱷᱚᱱ ᱫᱚ ᱢᱚᱴ ᱴᱟ ᱢᱩᱴᱤ ᱟ ᱮᱛᱮ ᱠᱤᱪᱷᱩ ᱫᱚ ᱚ ᱜᱟᱱ ᱫᱚ ᱚᱲᱟᱜ ᱪᱟᱹᱞᱩᱜ ᱠᱟᱱᱟ᱾ ᱟᱨᱚ ᱠᱤᱪᱷᱩ ᱜᱟᱱ ᱫᱚᱠᱚ ᱩᱪᱟᱹᱲ ᱠᱟᱱᱟ᱾ ᱟᱵᱚ ᱦᱚᱲ ᱛᱤᱱᱟᱹᱜ ᱜᱟᱱ ᱢᱮᱱᱟᱜ ᱠᱚᱣᱟ ᱯᱮᱭᱟ ᱯᱩᱱᱭᱟᱹ ᱜᱟᱱ ᱵᱟᱯᱟ ᱛᱮᱫᱚ ᱠᱚ ᱚᱲᱟᱜ ᱠᱟᱫᱟ᱾ ᱟᱨ ᱫᱤᱠᱩ ᱢᱤᱫᱴᱟᱝ ᱢᱮᱱᱟᱭᱟ᱾ ᱵᱟᱨᱭᱟ ᱫᱤᱠᱩ ᱢᱮᱱᱟᱜ ᱠᱤᱱᱟ᱾
ᱦᱩᱸ ᱦᱩᱸ,
ᱟᱵᱚ ᱡᱤᱢᱚᱱ ᱱᱟᱜᱟᱨ ᱱᱟᱜᱟᱨ ᱨᱮᱱᱟᱜ ᱟᱹᱛᱩ ᱠᱚᱨᱮ ᱴᱩ ᱟᱵᱚ ᱥᱟᱱᱛᱟᱲ ᱥᱟᱱᱛᱟᱲ ᱜᱮ ᱮᱠᱴᱩ ᱵᱮᱥᱤ ᱵᱟᱝ ᱢᱮᱱᱟᱜ ᱠᱚᱣᱟ ᱪᱟᱞᱟᱠᱤᱭᱟ ᱡᱮᱢᱚᱱ᱾ ᱚᱱᱮ ᱚᱱᱠᱟ ᱜᱮ᱾
ᱴᱷᱤᱠ ᱴᱷᱤᱠ ᱴᱷᱤᱠ ᱴᱷᱤᱠ᱾ ᱮᱡᱠᱵᱟᱨᱮ ᱮᱠᱵᱟᱨᱮ᱾
ᱟᱨ ᱨᱩᱢ ᱨᱮᱜ ᱢᱮᱱᱟᱢᱟ ᱥᱮ ᱵᱟᱦᱨᱮ ᱥᱮᱫ ᱨᱮ?
ᱦᱮᱸ ᱨᱩᱢ ᱨᱮᱜᱮᱧ ᱫᱩᱲᱩᱵ ᱟᱠᱟᱱᱟ ᱟᱫᱚ ᱵᱟᱦᱮᱨ ᱥᱮᱫ ᱤᱧ ᱪᱟᱞᱟᱜ ᱞᱟᱹᱜᱤᱫ ᱢᱚᱱᱮ ᱛᱤᱧ ᱟᱫᱚ ᱤᱧᱫᱚ ᱵᱮᱥ ᱜᱮ ᱵᱟᱝ ᱟᱹᱭᱠᱟᱹᱜ ᱠᱟᱱᱟ᱾
ᱟᱹᱰᱤ ᱤᱭᱟᱹ ᱡᱟᱹᱱᱤᱡ ᱢᱮᱱᱟᱜ ᱠᱚᱣᱟ, ᱮᱠᱷᱚᱱᱳ ᱛᱩᱲ ᱜᱩᱰᱩ ᱫᱚᱢᱮ ᱠᱚ ᱨᱟᱜ ᱮᱫᱟ ᱟᱢ ᱴᱷᱮᱡ?
ᱤᱭᱟᱹ ᱛᱩᱲ ᱠᱚ ᱦᱮᱡ ᱠᱟᱱᱟ᱾
ᱦᱮᱸ ᱫᱟᱜ ᱯᱷᱟᱸᱠ ᱠᱟᱫᱟᱭ ᱛᱚ᱾
ᱦᱮᱸ ᱮᱱᱟᱝ ᱠᱷᱚᱱᱟᱜ ᱱᱤᱢ ᱫᱟᱨᱮ ᱨᱮ, ᱮᱱᱟᱝ ᱠᱷᱚᱱᱟᱜ ᱤᱧ ᱠᱚᱭᱚᱜ ᱟᱭ ᱠᱟᱱᱟ᱾ ᱦᱚᱞᱟ ᱠᱷᱚ ᱤᱧ ᱠᱚᱭᱚᱜ ᱭᱮ ᱠᱟᱱᱟ ᱢᱤᱫᱴᱟᱝ ᱠᱟᱠᱲᱟ ᱦᱮᱸᱥᱮ ᱮᱢᱚᱱ ᱦᱮᱸ ᱵᱚᱞᱚ ᱫᱮᱡ ᱟᱠᱟᱱᱟᱭ ᱦᱮᱸᱥᱮ᱾ ᱛᱚ ᱱᱚᱜ-ᱚ ᱱᱚᱝᱠᱟᱱ ᱵᱮᱯᱟᱨ᱾ ᱦᱳᱭ ᱟᱫᱚ, ᱟᱫᱚ ᱚᱱᱮ ᱚᱱᱟ ᱢᱤᱫᱴᱟᱝ ᱤᱭᱟᱹ ᱠᱟᱹᱦᱤᱱᱤ ᱵᱟᱝ ᱛᱟᱦᱮᱸ ᱠᱟᱱᱟ ᱦᱚᱸ ᱡᱟᱹᱱᱤᱡ ᱪᱚ ᱜᱮᱞ ᱢᱤᱫ ᱥᱮ ᱜᱮᱞ ᱵᱟᱨ ᱨᱮ ᱦᱮᱱᱟᱜ ᱠᱟᱫᱟ ᱜᱮᱞ ᱢᱤᱫ ᱨᱮ ᱡᱟᱹᱱᱤᱡ ᱪᱚᱝ᱾
ᱦᱮᱸ,
ᱟᱫᱚ, ᱚᱱᱟ ᱠᱟᱛᱷᱟ ᱜᱮ ᱚᱱᱚᱞᱤᱭᱟᱹ ᱟᱹᱰᱤ ᱢᱚᱡᱽ ᱮ ᱚᱞ ᱟᱠᱟᱫᱟᱭ ᱟᱫᱚ ᱞᱟᱹᱭᱫᱟᱭ ᱚᱱᱠᱟ ᱠᱤᱥᱤᱭᱟᱹ ᱪᱟᱹᱠᱨᱤᱭᱟᱭ ᱢᱤᱫᱴᱟᱝ ᱠᱚᱲᱟ ᱦᱮᱸ ᱥᱮ ᱩᱱᱤ ᱨᱮᱱ ᱵᱟᱹᱦᱩ ᱜᱤᱫᱽ ᱜᱤᱫᱽᱨᱟᱹ ᱟᱛᱮᱜ ᱫᱤᱥᱚᱢ ᱛᱮᱠᱤᱱ ᱦᱮᱡ ᱠᱟᱱᱟ ᱱᱚᱝᱠᱟ ᱯᱟᱛᱟ ᱪᱷᱟᱛᱟ ᱨᱮ ᱟᱫᱚ ᱩᱱᱠᱤᱱ ᱨᱮᱱ ᱜᱤᱫᱽᱨᱟᱹ ᱫᱚ, ᱫᱤᱠᱳ ᱥᱟᱸᱶᱛᱮᱜᱮ ᱫᱤᱠᱳ ᱯᱟᱹᱨᱥᱤ ᱜᱮᱠᱤᱱ ᱥᱮᱬᱟᱦᱟᱭ ᱠᱟᱱᱟ ᱦᱮᱸ ᱥᱮ ᱵᱟᱝ? ᱚᱱᱮ ᱡᱟᱱᱟᱢ ᱯᱟᱹᱨᱥᱤ ᱫᱚ ᱟᱫᱚ ᱵᱟᱹᱠᱤᱱ ᱥᱮᱬᱟᱣᱟᱭ ᱠᱟᱱᱟ ᱦᱳᱭ ᱟᱫᱚ ᱵᱷᱟᱹᱜᱤ ᱜᱮ, ᱟᱫᱚ ᱠᱷᱮᱞ ᱫᱚ ᱠᱷᱮᱞ ᱡᱚᱝ ᱜᱤᱫᱽᱨᱟᱹ ᱠᱟᱱᱟᱭ ᱥᱮ ᱟᱫᱚ ᱩᱱᱤ ᱫᱚ ᱠᱷᱮᱞ ᱫᱚᱭ ᱩᱰᱩᱝᱚᱜ ᱜᱮᱭᱟᱭ ᱥᱮ᱾ ᱟᱫᱚ ᱵᱷᱟᱜᱤ ᱜᱮ, ᱛᱟᱦᱮᱱ ᱛᱟᱦᱮᱸᱫ ᱟᱫᱚ ᱪᱮᱫ ᱟᱫᱚ ᱜᱤᱫᱽᱨᱟᱹ ᱦᱚᱲ ᱛᱤᱱᱟᱹᱜ-ᱮ ᱥᱟᱛᱟᱣᱮᱭᱟ ᱱᱮ ᱫᱟᱹᱲ ᱤᱫᱤᱭᱟᱭ ᱠᱷᱮᱞ ᱜᱩᱴᱤ ᱠᱚ ᱠᱷᱮᱞ ᱡᱟᱦᱟᱱᱟᱜ ᱜᱤᱫᱽᱨᱟᱹ ᱠᱚ ᱠᱷᱮᱞᱟ ᱠᱚ ᱚᱸᱰᱮ ᱫᱟᱹᱲ ᱤᱫᱤᱭᱟᱭ ᱞᱮ ᱟᱨ ᱩᱱᱤ ᱫᱚᱠᱚ ᱯᱟᱨᱤᱥ ᱛᱮ ᱞᱟᱹᱭᱟᱭ ᱤᱧ ᱦᱩᱧ ᱠᱷᱮᱞᱟ ᱤᱧ ᱦᱩᱧ ᱠᱷᱮᱞᱟ ᱦᱮᱸ ᱥᱮ ᱵᱟᱝ, ᱟᱫᱚ ᱚᱱᱮ ᱞᱟᱹᱭᱟᱭ ᱦᱮᱸ ᱛᱚ ᱢᱟ ᱠᱷᱮᱞ ᱢᱮ᱾ ᱟᱫᱚ ᱚᱱᱠᱟ ᱞᱮᱠᱟᱛᱮ ᱵᱷᱟᱜᱮ ᱜᱮ ᱩᱱᱠᱩ ᱠᱚ ᱮ ᱠᱷᱮᱞ ᱠᱚ ᱢᱮᱥᱟᱭᱟ ᱟᱫᱚ ᱟᱡ ᱡᱩ ᱟᱭᱳ ᱜᱮ ᱢᱟᱱᱮ ᱦᱚᱦᱚ ᱟᱹᱜᱩᱭᱟᱭ ᱡᱮ ᱵᱟᱝ ᱩᱱᱠᱩ ᱜᱤᱫᱽᱨᱟᱹ ᱥᱟᱶᱛᱮ ᱢᱮᱥᱟ ᱞᱮᱱᱠᱷᱟᱱ ᱟᱢ ᱦᱚᱢ ᱵᱷᱩᱛᱩᱚᱜᱼᱟ᱾ ᱴᱷᱤᱠ ᱟᱪᱷᱮ ᱚᱱᱠᱟᱭ ᱢᱮᱛᱟ ᱦᱟᱭ ᱠᱟᱱᱟᱭ, ᱦᱚᱸ ᱟᱫᱚ ᱫᱤᱠᱩ ᱯᱟᱨᱤᱥ ᱛᱮᱜᱮ ᱩᱱᱤ ᱫᱚ ᱦᱚᱲ ᱯᱟᱨᱤᱥ ᱫᱚ ᱟᱫᱚ ᱮᱠᱟᱞ ᱵᱟᱭ ᱵᱟᱲᱟᱭᱟ ᱫᱤᱠᱩ ᱯᱟᱨᱤᱥ ᱛᱮᱜᱮ ᱚᱱ ᱚᱱᱟ ᱠᱚ ᱠᱟᱛᱷᱟ ᱫᱚᱭ ᱢᱮᱛᱟᱭ ᱠᱟᱱᱟ ᱟᱫᱚ ᱤᱱᱟᱹ ᱛᱟᱭᱚᱢ ᱤᱱᱟᱹ ᱛᱟᱭᱚᱢ ᱢᱤᱫ ᱫᱤᱱ ᱟᱡ ᱟᱭᱳ ᱫᱚᱭ ᱡᱟᱹᱯᱤᱫ ᱠᱮᱫᱟᱭ ᱚᱸᱰᱮ ᱯᱟᱨᱠᱚᱢ ᱨᱮᱜᱮ ᱦᱮᱸ ᱥᱮ ᱵᱟᱝ ᱛᱤᱱ ᱜᱷᱟᱹᱲᱤᱡ ᱮᱢ ᱦᱚᱨᱦᱚ ᱠᱟᱭᱟ᱾ ᱜᱤᱫᱽᱨᱟᱹ ᱫᱚ ᱢᱤᱫᱴᱟᱝ ᱛᱤᱨᱤᱧ ᱪᱟᱞᱟᱜᱼᱟ ᱛᱤᱨᱤᱧ ᱪᱟᱞᱟᱜᱼᱟ ᱠᱷᱮᱞ ᱮ ᱡᱟᱹᱯᱤᱫ ᱮ ᱧᱮᱞ ᱠᱟᱫᱮᱟᱭ ᱫᱚ ᱫᱟᱹᱲ ᱠᱟᱫᱟᱭ ᱫᱟᱹᱲ ᱠᱟᱫᱟᱭ ᱟᱫᱚ ᱠᱟᱹᱢᱤ᱾ ᱟᱫᱚ ᱠᱷᱮᱞ ᱮ ᱫᱟᱹᱲ ᱟᱠᱟᱫᱟᱭ ᱟᱫᱚ ᱠᱷᱮᱞ ᱫᱚ ᱠᱷᱮᱞ ᱩᱱᱠᱩ ᱜᱤᱫᱽᱨᱟᱹ ᱫᱚ ᱦᱟᱸᱜ ᱠᱟᱹᱴᱤᱡ ᱠᱟᱹᱴᱤᱡ ᱟᱸᱜ ᱥᱟᱨ ᱠᱚ ᱥᱟᱵ ᱟᱠᱟᱫ ᱛᱮ ᱟᱫᱚ ᱠᱟᱠᱲᱟ ᱠᱚ ᱜᱚᱡᱮᱫ ᱠᱚᱣᱟ, ᱵᱩᱡᱷᱟᱹᱣ ᱠᱮᱫᱟᱢ᱾
ᱳ᱾
ᱞᱟᱹᱭ ᱫᱟᱭ ᱪᱤᱞᱤᱯᱮ ᱜᱚᱡᱮ ᱠᱟᱱᱟ ᱟᱫᱚ ᱠᱟᱠᱲᱟ, ᱠᱟᱠᱲᱟ? ᱟᱫᱚ ᱠᱩᱞᱤᱭᱮᱫ ᱠᱚᱣᱟᱭᱟ ᱞᱟ. ᱭᱫᱚ ᱪᱮᱞᱮ ᱯᱮ ᱜᱚᱡᱮᱫ ᱠᱟᱱᱟ ᱟᱫᱚ ᱞᱟᱸᱭᱫᱟ ᱠᱟᱠᱲᱟ ᱟᱫᱚ ᱞᱟᱹᱭᱫᱟ ᱠᱟᱠᱲᱟ, ᱠᱟᱠᱲᱟ ᱢᱟᱱᱮ ᱠᱟᱴᱠᱚᱢ ᱠᱚ ᱥᱮ ᱠᱟᱠᱲᱟ ᱟᱫᱚ ᱛᱟᱦᱚᱞᱮ ᱠᱟᱠᱲᱟ ᱟᱫᱚ ᱞᱟᱹᱭᱫᱟ ᱠᱟᱠᱲᱟ ᱦᱚᱸ ᱞᱟᱹᱭᱫᱟ ᱫᱟᱨᱮ ᱠᱚ ᱫᱮᱡᱽ ᱫᱟᱲᱮᱭᱟᱜᱼᱟ ᱦᱮᱸ᱾ ᱪᱮᱫᱟᱜ ᱵᱟᱝ ᱱᱚᱜ-ᱚᱭ ᱛᱚ ᱫᱟᱨᱮ ᱨᱮᱜᱮ ᱦᱮᱱᱟᱜ ᱟᱠᱟᱫᱮᱭᱟ ᱦᱮᱸ ᱥᱮ? ᱟᱨ ᱜᱤᱫᱽᱨᱟᱹ ᱠᱚᱴᱷᱤᱱ ᱠᱚᱭᱚᱜ ᱵᱟᱲᱟᱭᱮ ᱠᱟᱱᱟ ᱩᱠᱩᱨᱭᱟ ᱚᱠᱟᱨᱮ ᱠᱟᱴ ᱠᱚᱢ ᱦᱮᱱᱟᱜ ᱟᱠᱟᱫᱮᱭᱟᱫᱚ ᱟᱫᱚ ᱠᱟᱠᱲᱟ ᱠᱟᱛᱷᱟ ᱫᱚ ᱤᱱᱟᱹ ᱤᱱᱟᱹ ᱴᱟᱜ ᱠᱟᱱᱟ ᱥᱮ, ᱦᱳᱭ ᱟᱫᱚ ᱠᱩᱴᱦᱤᱱ ᱠᱚᱭᱚᱜ ᱵᱟᱦᱟᱭᱮᱫᱟᱭ ᱩᱱᱤ ᱜᱤᱫᱽᱨᱟᱹ ᱫᱚ ᱪᱟᱦᱟᱵ ᱠᱟᱛᱮᱫ ᱛᱦᱤᱨ ᱠᱟᱱᱟᱭ᱾ ᱤᱧ ᱫᱚ ᱞᱟᱹᱭᱫᱟ ᱵᱟᱹᱧ ᱵᱟᱲᱟᱭ ᱛᱟᱦᱮᱸ ᱛᱚ ᱱᱚᱣᱟ ᱫᱚ ᱥᱟᱹᱨᱤ ᱜᱮ ᱠᱟᱠᱲᱟ ᱡᱮ ᱫᱟᱨᱮ ᱨᱮ ᱠᱚ ᱫᱮᱡ ᱫᱟᱲᱮᱭᱟᱜᱼᱟ ᱵᱟᱲᱟᱭᱟᱹᱧ ᱚᱛ ᱨᱮ ᱵᱷᱩᱜᱟᱹᱜ ᱨᱮᱠᱚ ᱛᱟᱦᱮᱱᱟ ᱚᱛ ᱨᱮ ᱵᱷᱩᱜᱟᱹᱜ ᱨᱮᱠᱚ ᱛᱟᱦᱮᱱᱟᱠᱚ ᱢᱮᱱᱛᱮ ᱚᱱᱟᱜᱤᱧ ᱵᱟᱰᱟᱭᱟ, ᱞᱚᱥᱚᱫ ᱠᱚᱨᱮ ᱠᱚ ᱛᱟᱦᱮᱸᱱᱟᱠᱚ᱾ ᱟᱨ ᱦᱮᱸᱜ-ᱮ ᱱᱤᱝᱠᱟᱹ ᱠᱟᱛᱷᱟ ᱟᱨᱠᱤ ᱚᱱᱟ ᱠᱟᱠᱲᱟ ᱠᱟᱛᱷᱟᱧ ᱞᱟᱹᱭ ᱠᱮᱫ ᱠᱷᱟᱹᱛᱤᱨ ᱛᱮ ᱱᱚᱣᱟ ᱠᱟᱛᱷᱟᱧ ᱫᱤᱥ
ᱚ ᱦᱮᱸ ᱥᱮᱛᱚ ᱠᱟᱱ ᱜᱮᱭᱟ᱾ ᱫᱤᱠᱩ ᱫᱚ ᱟᱵᱚ ᱫᱚ ᱠᱟᱴᱠᱚᱢ ᱛᱚ ᱠᱟᱴᱠᱚᱢ ᱜᱮ ᱠᱟᱠᱲᱟ ᱛᱚ᱾
ᱟᱨ ᱨᱚᱲ ᱫᱚ ᱟᱢᱤᱡ ᱪᱮᱫ ᱛᱟᱭ ᱛᱟᱭᱚᱢ ᱜᱤᱫᱽᱨᱟᱹ ᱫᱚ ᱦᱮᱸ ᱥᱮ ᱵᱟᱝ? ᱟᱥᱚᱞᱮ ᱥᱟᱱᱛᱟᱲ ᱠᱟᱱᱟᱭ ᱥᱮ ᱛᱟᱭᱚᱢ ᱫᱟᱨᱟᱢ ᱟᱢ ᱫᱚ ᱡᱟᱦᱟᱱ ᱯᱟᱹᱨᱤᱥ ᱛᱮᱜᱮᱢ ᱰᱮᱵᱷᱞᱚᱯ ᱚᱠᱚᱭ ᱦᱚᱸ ᱚᱠᱚᱭ ᱵᱟᱠᱚ ᱞᱟᱹᱭᱟ ᱡᱮ ᱚᱱᱟ ᱯᱟᱹᱨᱤᱥ ᱛᱮᱫᱚ ᱟᱞᱚᱢ ᱰᱮᱵᱷᱞᱚᱯᱮᱭᱟ ᱴᱷᱤᱠ ᱟᱪᱷᱮ᱾ ᱢᱮᱱᱠᱷᱟᱱ ᱟᱢ ᱡᱟᱱᱟᱢ ᱯᱟᱹᱨᱤᱥ ᱫᱚ ᱟᱞᱚᱢ ᱦᱤᱲᱤᱧᱟ᱾
ᱦᱩᱸ᱾
ᱪᱮᱫᱟᱜ ᱥᱮ ᱟᱢᱟᱜ ᱵᱚᱸᱜᱟ ᱵᱩᱨᱩ ᱥᱟᱱᱟᱢᱟᱜ ᱟᱢᱮᱢ ᱜᱚᱡ ᱜᱩᱨᱩᱜᱼᱟ ᱚᱱᱟ ᱠᱚ ᱥᱟᱱᱟᱢᱟᱜ-ᱮ ᱵᱟᱹᱜᱤᱭᱟᱭ᱾
ᱦᱩᱸ᱾
ᱟᱢ ᱡᱟᱦᱟᱸ ᱞᱮᱠᱟᱛᱮ ᱫᱮᱵᱟ ᱥᱮᱵᱟ ᱨᱮᱱᱟᱜ ᱠᱟᱛᱷᱟ ᱛᱟᱦᱮᱸ ᱠᱟᱱᱟᱱᱟ ᱦᱮᱸ ᱥᱮ ᱵᱟᱝ ᱚᱱᱟ ᱫᱚ ᱚᱱᱠᱟ ᱠᱟᱛᱮ ᱟᱫᱚ ᱫᱮᱵᱟ ᱥᱮᱵᱟ ᱥᱮᱵᱟ ᱫᱚ ᱵᱟᱢ ᱧᱟᱢᱟ ᱫᱤᱭᱮ ᱟᱢᱮᱢ ᱜᱚᱡ ᱜᱩᱨᱚᱜᱼᱟ ᱦᱮᱸ ᱥᱮ ᱵᱟᱝ ᱤᱱᱟᱹ ᱛᱟᱭᱚᱢ ᱪᱮᱫ ᱞᱮᱠᱟ ᱪᱚᱰᱚᱨ ᱦᱟᱺᱰᱤ ᱪᱚᱰᱚᱨ ᱥᱮ ᱪᱮᱫ ᱞᱮᱠᱟᱱᱟᱜ ᱠᱟᱛᱷᱟ ᱵᱟᱝ ᱦᱮᱱᱟᱜ ᱟᱠᱟᱫᱟ ᱛᱟᱵᱚᱱᱟ ᱵᱚᱸᱜᱟ ᱵᱩᱨᱩ ᱚᱱᱚ ᱠᱚ ᱥᱟᱱᱟᱢᱟᱜ ᱵᱷᱟᱹᱜᱤᱭᱟ
ᱟᱨ ᱟᱯᱮ-ᱟᱯᱮ ᱟᱹᱛᱩ ᱨᱮᱫᱚ ᱤᱭᱟᱹ ᱢᱟᱜ- ᱢᱟᱜ ᱢᱚᱬᱮ ᱦᱩᱭᱩᱜᱼᱟ ᱥᱮ ᱵᱟᱝ ᱦᱩᱭᱩᱜᱼᱟ ᱟᱯᱮᱴᱷᱮᱡ
ᱦᱮᱸ ᱦᱩᱸ ᱦᱩᱭᱩᱜ ᱜᱮᱭᱟ ᱱᱮᱥ ᱫᱚ ᱠᱟᱞᱚᱢ ᱡᱟᱹᱱᱤᱡ ᱪᱚ ᱞᱟᱹᱭ ᱠᱟᱜ ᱞᱮᱭᱟ ᱠᱚ
ᱪᱮᱫ-ᱪᱮᱫ ᱥᱚᱢᱚᱭ ᱦᱩᱭᱩᱜᱼᱟ ᱢᱟᱜ ᱢᱚᱬᱮ?
ᱢᱟᱜᱢᱚᱬᱮ ᱫᱚ ᱱᱚᱣᱟ ᱪᱮᱫ ᱠᱚ ᱞᱟᱹᱭᱟ ᱵᱟᱹᱭᱥᱟᱹᱠᱷ ᱠᱩᱱᱟᱹᱢᱤ ᱛᱟᱭᱚᱢ ᱠᱷᱚᱱ ᱮᱛᱚᱦᱚᱵ ᱠᱟᱛᱮᱫ ᱚᱱᱟ ᱟᱥᱟᱲ ᱨᱮᱱᱟᱜ ᱚᱢᱵᱚᱵᱤ ᱫᱷᱟᱹᱵᱤᱡ ᱦᱩᱭᱩᱜᱼᱟ᱾
ᱚ ᱵᱷᱟᱹᱞᱞᱤ ᱡᱟᱠᱟᱵ ᱛᱟᱯᱮ ᱚᱱᱛᱮ ᱫᱚ ᱤᱭᱟᱹ-ᱤᱭᱟᱹ ᱨᱮᱫᱚᱢ ᱪᱟᱞᱟᱣ ᱠᱚ ᱵᱟᱲᱟ ᱠᱟᱱᱟ ᱵᱟᱝ ᱢᱟᱜ ᱢᱚᱬᱮ ᱤᱭᱟᱹᱨᱮ ᱞᱟᱜᱟᱰᱤ
ᱵᱟᱝ ᱟᱸᱡᱚᱢ ᱴᱷᱤᱠᱟᱹᱜ ᱠᱟᱱᱟ ᱦᱮᱸ ᱧᱮᱞ ᱟᱠᱟᱫ ᱜᱤᱭᱟᱹᱧ ᱵᱟ ᱞᱟᱜᱟᱰᱤ ᱫᱚ ᱢᱤᱫ ᱥᱮᱨᱢᱟ ᱵᱟᱨ ᱥᱮᱨᱢᱟᱧ ᱧᱮᱞ ᱟᱠᱟᱫᱟ-ᱦᱮᱸ ᱵᱟᱨ ᱥᱮᱨᱢᱟᱧ ᱧᱮᱞ ᱟᱠᱟᱫᱟᱹᱧ
ᱟᱹᱰᱤ ᱵᱷᱟᱞᱮ ᱦᱩᱭᱩᱜ ᱟᱛᱚ ᱦᱮᱸ
ᱦᱮᱸ ᱵᱷᱟᱞᱮ ᱫᱚ ᱦᱩᱭᱩᱜᱼᱟ ᱟᱪᱷᱟ ᱱᱤᱛᱠᱤ ᱚᱱᱠᱟ ᱨᱚᱲ ᱤᱧᱟᱹᱜ ᱟᱠᱚᱴ- ᱟᱠᱚᱴ ᱟᱡᱚᱢᱚᱜ ᱠᱟᱱᱟ ᱥᱮ ᱴᱷᱤᱠ ᱜᱮ ᱟᱸᱢᱚᱜ ᱠᱟᱱᱟ?
ᱵᱟ-ᱵᱟᱝ ᱱᱤᱛᱚᱜ ᱫᱚ ᱯᱩᱨᱟᱹ ᱴᱷᱤᱠ ᱜᱮ ᱟᱸᱡᱟᱢᱚᱜ ᱠᱟᱱᱟ᱾ ᱮᱱᱟ ᱱᱟ ᱱᱟᱥᱮᱱᱟᱜ ᱠᱚᱭᱮᱠ ᱥᱮᱠᱮᱱᱰ ᱞᱟᱹᱜᱤᱫ ᱯᱮ, ᱯᱩᱱ ᱥᱮᱠᱮᱱᱰ ᱞᱟᱹᱜᱤᱫ ᱱᱤᱛᱚᱜ ᱫᱚ ᱡᱚᱛᱚ ᱠᱤᱪᱷᱩ ᱜᱮ ᱴᱷᱤᱠ ᱜᱮᱭᱟ
ᱦᱳᱭ ᱟᱨᱠᱤ ᱟᱫᱚ ᱢᱟᱨᱮ ᱟᱠᱟᱱᱟ ᱛᱚ ᱯᱷᱳᱱ ᱠᱚᱦᱚᱸ ᱟᱫᱚ ᱚᱱᱟ ᱫᱤᱛᱮ ᱚᱠᱟ
ᱦᱮᱸ ᱤᱧ ᱤᱧᱟᱹᱜ-ᱤᱧᱟᱹᱜ ᱦᱚᱸ ᱡ ᱡᱮᱢᱚᱱ ᱢᱚᱬᱮ ᱵᱚᱪᱷᱚᱨ ᱜᱟᱱ ᱱᱤᱭᱟᱹ ᱯᱷᱳᱱ ᱦᱩᱭᱮᱱ ᱛᱤᱧᱟᱹ ᱢᱚᱬᱮ ᱢᱟᱥ ᱥᱟᱲᱮ ᱯᱟᱸᱪ ᱥᱟᱲᱮ ᱢᱚᱬ ᱯᱟᱸᱪ ᱜᱟᱱ ᱦᱩᱭᱮᱱ ᱛᱤᱧᱟ ᱟᱫᱚ ᱚᱱᱟᱛᱮ ᱢᱟᱱᱮ ᱤᱧᱟᱹᱜ ᱤᱱᱴᱟᱨᱱᱮᱴ ᱚᱱᱟ ᱥᱞᱳ ᱛᱮ ᱮᱠᱴᱩ ᱥᱞᱳ ᱟᱠᱟᱱᱟ ᱤᱱᱴᱟᱨᱱᱮᱴᱞᱳ
ᱦᱳᱭᱛᱳ ᱱᱚᱣᱟ ᱡᱟᱦᱟᱸ ᱯᱷᱳᱱ ᱛᱤᱧ ᱜᱟᱞᱢᱟᱨᱟᱣ ᱣᱟᱢ ᱠᱟᱱᱟ ᱱᱚᱣᱟ ᱚᱠᱟ ᱨᱮᱱᱟᱜ ᱛᱤᱥᱟᱜ ᱠᱟᱱᱟᱢ ᱵᱟᱰᱟᱭᱟ ᱱᱚᱣᱟ? ᱱᱚᱣᱟ ᱤᱧᱤᱧ ᱦᱟᱛᱟᱣ ᱠᱟᱫᱟ ᱟᱴᱷᱨᱚ ᱥᱟᱞ ᱨᱮ ᱟᱢ ᱦᱤᱥᱟᱹᱵᱽ ᱢᱮ ᱛᱟᱦᱚᱞᱮ ᱱᱤᱛᱳ ᱛᱤᱱᱟᱹᱜ ᱥᱮᱱ ᱦᱩᱭᱩᱜ ᱠᱟᱱᱟ ᱱᱚᱣᱟ ᱪᱮᱫ ᱚᱣᱟᱱ ᱡ ᱪᱤᱠᱟᱹ ᱠᱟᱱᱟ ᱠᱷᱟᱹᱞᱤ ᱰᱤᱥᱯᱞᱮ ᱛᱮ ᱚᱱᱟ ᱧᱩᱨᱦᱩ ᱞᱮᱱᱟ ᱵᱟᱭᱤᱠ ᱛᱮ ᱛᱟᱦᱮᱸᱱ ᱞᱮᱱ ᱠᱷᱟᱹᱛᱤᱨ ᱛᱮ ᱚᱱᱟ ᱰᱤᱥᱯᱞᱮ ᱛᱮ ᱯᱟᱞᱴᱟᱣ ᱦᱩᱭᱮᱱ ᱛᱤᱧᱟᱹ ᱤᱱᱟᱹ ᱵᱷᱤᱛᱤᱨ ᱛᱮ ᱱᱚᱚᱭ ᱪᱮᱫ ᱦᱚᱸ ᱵᱟᱝ ᱪᱤᱠᱟᱹ ᱠᱟᱱᱟ ᱱᱚᱚᱭ ᱞᱮᱞᱢᱮ
ᱚᱸ
ᱟᱡᱟᱜ ᱡᱮ ᱪᱟᱡᱟᱨ ᱛᱮᱫ
ᱧᱮᱞᱚᱧ ᱞᱮᱠᱟᱛᱮ ᱛᱱᱟᱹᱜ ᱟᱴᱷᱮᱨᱚ ᱟᱴᱷᱮᱨᱚᱥᱚ ᱟᱴᱪᱚᱞᱞᱤᱥ ᱫᱤᱱ ᱢᱟᱱᱮ ᱯᱟᱸᱪ ᱵᱚᱪᱷᱚᱨ ᱪᱷᱚ ᱢᱟᱥ ᱦᱩᱭ ᱟᱠᱟᱱᱟ
ᱟᱪᱷᱟ
ᱟᱨ ᱢᱤᱫᱴᱟᱝ ᱯᱷᱳᱱ ᱨᱮᱱᱟᱜ-ᱯᱷᱳᱱ ᱨᱮᱱᱟᱜ ᱦᱚᱸ ᱛᱤᱱᱟᱹᱜ ᱫᱤᱱ ᱜᱮ ᱛᱟᱦᱮᱱᱟ ᱵᱷᱮᱞᱤᱰᱤᱴᱤ ᱫᱚ ᱪᱟᱹᱞᱩ ᱫᱚ ᱡᱚᱛᱚ ᱠᱤᱷᱩ ᱜᱮ ᱴᱷᱤᱠ ᱜᱮᱭᱟ ᱪᱟᱹᱞᱩᱼᱟ ᱟᱫᱚ ᱚᱱᱮ ᱱᱟᱥᱮᱱᱟᱜ ᱤᱭᱟᱹᱜᱼᱟ ᱤᱥᱯᱤᱰ ᱥᱳᱞᱳᱼᱟ, ᱠᱚᱢᱚᱜᱼᱟ ᱤᱱᱮ-ᱤᱱᱟᱹᱜᱮ
ᱵᱟᱝ ᱟᱸᱡᱚᱢ ᱴᱷᱤᱠᱟᱹᱜ ᱠᱟᱱᱟ ᱦᱳᱭ ᱟᱫᱚ ᱱᱚᱣᱟ ᱨᱮᱱᱟᱜᱦᱚᱧ ᱢᱮᱛᱟᱫ ᱢᱮᱭᱟ ᱟᱨᱚ ᱠᱷᱚ ᱦᱤᱥᱟᱹᱵ ᱢᱮ ᱛᱟᱦᱚᱞᱮ ᱪᱷᱚᱭ
ᱦᱮᱸ ᱟᱨ ᱵᱚᱪᱷᱚᱨ ᱫᱚ ᱦᱩᱭᱳ ᱠᱟᱱᱟ
ᱵᱟᱝ ᱟᱸᱡᱚᱢ ᱴᱷᱤᱠᱟᱹᱜ ᱠᱟᱱᱟ ᱵᱟᱝ ᱟᱸᱡᱚᱢ ᱴᱷᱤᱠᱟᱹᱜ ᱠᱟᱱᱟ ᱵᱟᱝ ᱟᱸᱡᱚᱢ ᱴᱷᱤᱠᱟᱹᱜ ᱠᱟᱱᱟ
ᱛᱟᱦᱞᱮ ᱟᱹᱭᱩᱵ ᱵᱮ ᱫᱚ ᱦᱟᱱᱛᱮ- ᱦᱟᱱᱛᱮ ᱪᱟᱞᱟᱜ ᱦᱩᱭᱩᱜᱼᱟ᱾ ᱟ ᱢᱮᱱ ᱟᱹ ᱟᱭᱩᱵ ᱵᱮᱨ ᱫᱚ ᱦᱟᱱᱛᱮ ᱪᱟᱞᱟᱜ ᱦᱩᱭᱩᱜᱼᱟ ᱢᱚᱲ ᱥᱮᱫ ᱤᱭᱩᱱᱤᱵᱷᱟᱨᱥᱤᱴᱤ ᱢᱚᱲ ᱥᱮᱫ ᱜᱮ?
ᱭᱩᱱᱤᱵᱷᱟᱨᱥᱤᱴᱤ ᱥᱮᱫ ᱫᱚ ᱵᱟᱹᱧ ᱢᱚᱱᱮᱭᱟ ᱠᱟᱱᱟ ᱾ ᱡᱟᱦᱟᱸᱛᱮ ᱵᱟᱡᱟᱨ ᱥᱮᱫ ᱪᱟᱞᱟᱜ ᱦᱩᱭᱩᱜᱼᱟ ᱤᱭᱟᱹ ᱠᱚ ᱫᱟᱬᱟ ᱟᱹᱜᱩᱣᱟᱜᱼᱟ ᱜᱮ ᱵᱟᱝ ᱧᱮᱞ ᱦᱩᱭ ᱟᱠᱟᱱᱟ ᱟᱹᱰᱤᱜ ᱫᱤᱱ
ᱪᱮᱫᱞᱮᱠᱟ ᱢᱟᱢᱟ ᱛᱟᱠᱚ ᱠᱚ ᱛᱟᱦᱮᱱ ᱠᱟᱱ ᱜᱮᱭᱟ ᱰᱟᱦᱟᱨ ᱠᱚᱨᱮ
ᱦᱮᱸ ᱰᱟᱦᱟᱨ ᱠᱚᱨᱮ ᱩᱠᱩᱨ ᱵᱟᱹᱧ ᱫᱤᱥᱟᱹ ᱵᱟᱲᱟᱭᱮᱫ ᱠᱚᱣᱟ ᱛᱚ᱾
ᱚ
ᱱᱚᱜ-ᱚᱭ ᱛᱚ ᱵᱟᱡᱟᱣ ᱱᱟ ᱛᱚ ᱯᱚᱱᱮ ᱯᱟᱸᱪ ᱴᱟ
ᱠᱟᱛᱷᱟ
ᱴᱷᱤᱠ ᱜᱮᱭᱟ ᱛᱟᱦᱚᱞᱮ, ᱵᱟ